ᱦᱩᱸ ᱦᱮᱞᱳ ᱾
ᱦᱩᱸᱻ
ᱡᱚᱦᱟᱨ ᱜᱮ ᱡᱚᱦᱟᱨ ᱜᱮ ᱡᱚᱦᱟᱨ ᱜᱮ ᱾
ᱞᱟᱹᱭ ᱵᱤᱱ ᱪᱮᱫ ᱠᱚᱵᱤᱱ ᱪᱤᱠᱟᱹ ᱪᱮᱫ ᱠᱚᱢ ᱪᱤᱠᱟᱹ ᱵᱟᱲᱟᱭᱟ ᱛᱟᱦᱚᱞᱮ?
ᱦᱚᱸᱜᱼᱚᱭ ᱛᱤᱸᱜᱩ ᱵᱟᱲᱟ ᱦᱩᱭᱩᱜ ᱠᱟᱱᱟ ᱦᱚᱸᱜᱼᱚᱭ ᱦᱟᱴ ᱥᱮᱫ ᱠᱷᱚᱱᱟᱜ ᱨᱩᱣᱟᱹᱲ ᱦᱩᱭᱱᱟ ᱥᱮ ᱱᱤᱛᱚᱜ ᱾
ᱚ ᱛᱮᱦᱮᱧ ᱢᱟ ᱟᱯᱮᱥᱮᱫ ᱦᱟᱴ ᱛᱟᱦᱮᱸ ᱠᱟᱱᱟ ᱾
ᱦᱚᱭ ᱛᱮᱦᱮᱧ ᱢᱚᱝᱜᱚᱞᱵᱟᱨ ᱦᱟᱴ ᱛᱟᱦᱮᱸ ᱠᱟᱱᱟ ᱛᱚ ᱾ ᱚᱱᱛᱮᱜᱮ ᱪᱟᱞᱟᱣ ᱦᱩᱭ ᱞᱮᱱᱟ ᱠᱷᱟᱱᱮᱠ ᱠᱷᱚᱱ ᱞᱟᱦᱟ ᱜᱮ ᱨᱩᱣᱟᱹᱲ ᱦᱩᱭᱱᱟ ᱛᱤᱧ ᱠᱟᱹᱴᱤᱡ ᱮᱢᱱᱤ ᱦᱚᱸ ᱠᱟᱹᱴᱤᱡ ᱯᱟᱹᱣᱨᱟᱹ ᱠᱚ ᱧᱩ ᱦᱩᱭ ᱞᱮᱱᱟ ᱛᱚ ᱠᱟᱹᱴᱤᱡ ᱵᱷᱟᱹᱜᱤ ᱵᱟᱝ ᱵᱩᱡᱷᱟᱹᱜ ᱠᱟᱱᱛᱮ ᱠᱟᱹᱴᱤᱡ ᱯᱷᱩᱪᱠᱟᱹ ᱠᱚ ᱡᱚᱢ ᱟᱹᱜᱩ ᱦᱩᱭᱮᱱᱟ ᱟᱨᱠᱤ ᱾
ᱠᱟᱹᱢᱤ ᱠᱚ ᱚᱠᱟᱥᱮᱱ ᱪᱟ ᱵᱟᱲᱟᱜ ᱠᱟᱱᱟ ᱛᱟᱦᱚᱞᱮ?
ᱠᱟᱹᱢᱤ ᱠᱚᱫᱚ ᱚᱱᱟ ᱵᱷᱤᱛᱟᱹ ᱢᱟᱜ ᱪᱟᱞᱟᱣ ᱦᱩᱭᱩᱜ ᱠᱟᱱᱛᱮ ᱫᱤᱠᱩ ᱠᱚᱣᱟᱜ ᱟᱨᱠᱤ ᱟᱫᱚ ᱠᱟᱹᱴᱤᱡ ᱠᱟᱹᱢᱤ ᱠᱟᱹᱢᱤᱛᱮ ᱞᱟᱸᱜᱟ ᱜᱮ ᱵᱩᱡᱷᱟᱹᱜ ᱠᱟᱱᱟ ᱛᱚ ᱛᱮᱦᱤᱧ ᱦᱚᱸᱪᱟᱞᱟᱣ ᱞᱮᱱᱟ ᱠᱟᱹᱢᱤ ᱾
ᱚᱸᱻ ᱛᱟᱦᱞᱮ ᱠᱳᱢᱯᱟᱱᱤ ᱤᱧ ᱦᱚᱸ ᱱᱚᱜᱼᱚᱭ ᱰᱟᱹᱦᱤ ᱥᱮᱫ ᱨᱮᱜᱤᱧ ᱫᱩᱲᱩᱵ ᱟᱠᱟᱱᱟ ᱾ ᱪᱮᱫ ᱠᱚᱫᱚᱢ ᱪᱤᱠᱟᱹᱭᱟ ᱜᱤᱫᱽᱨᱟᱹ ᱠᱚ ᱞᱟᱹᱭ ᱟᱹᱫᱤᱧᱟ ᱠᱟᱹᱴᱤᱡ ᱰᱟᱹᱦᱤ ᱥᱮᱫ ᱨᱮ ᱠᱟᱹᱴᱤᱡ ᱜᱮᱢ ᱠᱚᱵᱚᱱ ᱠᱷᱮᱞᱟᱜᱼᱟ ᱦᱮᱡ ᱠᱚ ᱞᱟᱹᱭ ᱟᱹᱫᱤᱧ ᱛᱟᱦᱮᱸ ᱟᱠᱚ ᱦᱚᱸ ᱵᱟᱠᱚ ᱦᱮᱡ ᱞᱮᱱᱟ ᱾ ᱟᱫᱚ ᱪᱮᱫ ᱤᱧ ᱪᱤᱠᱟᱹᱭ ᱞᱮᱫᱟᱹᱧ ᱟᱢᱤᱧ ᱯᱷᱳᱱᱟᱢ ᱜᱮ ᱫᱮᱠᱷᱤ ᱯᱮᱰᱤ ᱠᱚᱢ ᱪᱮᱫ ᱠᱚᱢ ᱪᱤᱠᱟᱹ ᱵᱟᱲᱟᱭᱮᱫᱟ ᱾
ᱦᱚᱸ ᱛᱟᱦᱚᱞᱮ ᱚᱱᱟᱜᱮᱛᱚ ᱛᱟᱦᱚᱞᱮ ᱜᱮᱢ ᱠᱚᱜᱚ ᱯᱮ ᱠᱷᱮᱞ ᱠᱮᱫᱟ ᱥᱮ ᱮᱠᱷᱚᱱ ᱟᱹᱣᱨᱤ?
ᱜᱮᱢ ᱠᱚᱢᱟ ᱠᱷᱮᱞ ᱫᱚᱞᱮ ᱠᱷᱮᱞ ᱠᱮᱫᱟ ᱮᱱᱟᱱᱚᱜ ᱱᱤᱛᱟᱹ ᱢᱟ ᱞᱟᱹᱭ ᱛᱮᱠᱚ ᱞᱟᱹᱭ ᱟᱹᱫᱤᱧᱟ ᱜᱮᱢ ᱵᱚᱢ ᱠᱷᱮᱞᱟ ᱾ ᱟᱫᱚ ᱞᱟᱹᱭ ᱫᱟᱠᱚ ᱦᱮ ᱦᱮᱡ ᱫᱚᱠᱚ ᱦᱮᱡ ᱮᱱᱟ ᱾ ᱥᱮᱸᱫᱽᱨᱟ ᱠᱚᱠᱚ ᱫᱩᱵᱠᱟᱱᱟ ᱦᱚᱭᱛᱳ ᱚᱱᱛᱮ ᱤᱭᱟᱹ ᱠᱚ ᱯᱩᱴᱩᱨᱮᱫ ᱠᱚᱣᱟ ᱠᱚ ᱪᱮᱬᱮ ᱠᱚ ᱛᱚᱨᱦᱚᱫ ᱠᱚᱠᱚ ᱜᱚᱡ ᱟᱹᱜᱩᱣᱟᱠᱟᱜ ᱠᱚᱣᱟ ᱩᱱᱠᱩ ᱠᱚ ᱯᱳᱴᱳᱨ ᱵᱟᱲᱟᱭᱮᱫ ᱠᱚ ᱡᱟᱱᱤᱡ᱾
ᱟᱪᱪᱷᱟ ᱛᱟᱦᱚᱞᱮ ᱟᱢ ᱫᱚ ᱥᱮᱸᱫᱽᱨᱟ ᱢᱩᱸᱫᱽᱨᱟ ᱵᱟᱢ ᱪᱟᱞᱟᱣ ᱠᱟᱱᱟ ᱛᱟᱦᱚᱞᱮ ᱛᱮᱦᱤᱧ ᱫᱚ?
ᱤᱧ ᱢᱟ ᱥᱮᱸᱫᱽᱨᱟᱧ ᱪᱟᱞᱟᱣ ᱠᱚᱜᱼᱟ ᱛᱟᱦᱮᱸᱱᱚᱜ ᱠᱤᱱᱛᱩ ᱟᱫᱚ ᱚᱱᱮ ᱵᱷᱤᱛᱟᱹ ᱢᱟᱜ ᱠᱟᱹᱴᱤᱡ ᱵᱟᱠᱤ ᱛᱟᱦᱮᱸ ᱠᱟᱱᱟ ᱛᱚ ᱚᱱᱟ ᱠᱟᱹᱴᱤᱡ ᱟᱲᱮ ᱠᱚ ᱛᱚᱞ ᱦᱩᱭᱱᱟ ᱚᱱᱟ ᱠᱚᱨᱮ᱾
ᱩᱸ ᱛᱟᱦᱚᱞᱮ ᱜᱚᱝᱠᱮ ᱛᱟᱦᱚᱞᱮ ᱱᱤᱛᱚᱜ ᱫᱚ ᱛᱟᱦᱚᱞᱮ ᱮ ᱪᱮᱫ ᱠᱚᱢ ᱠᱟᱹᱢᱤ ᱵᱟᱲᱟᱭᱮᱫᱟ ᱮᱢᱱᱤ ᱪᱟᱹᱥᱤᱼᱵᱟᱹᱥᱤ ᱚᱲᱟᱜ ᱨᱮ ᱥᱮ ᱪᱮᱫ ᱞᱮᱠᱟ ᱢᱟᱱᱮ ᱠᱳᱢᱯᱟᱱᱤ ᱨᱮᱢ ᱠᱟᱹᱢᱤᱭᱫᱟ ᱪᱮᱛᱟ?
ᱦᱚᱸ ᱠᱳᱢᱯᱟᱱᱤ ᱨᱮᱢᱟ ᱞᱟᱦᱟᱛᱮ ᱠᱟᱹᱢᱤ ᱵᱟᱲᱟ ᱦᱩᱭᱩᱜ ᱠᱟᱱ ᱛᱟᱦᱮᱸ ᱱᱤᱭᱟᱹ ᱜᱚᱴᱟ ᱫᱤᱱ ᱫᱚ ᱟᱥᱟᱲ ᱵᱟᱝᱜᱟ ᱞᱟᱜᱟᱣ ᱠᱟᱱ ᱛᱮ ᱟᱫᱚ ᱚᱲᱟᱜᱦᱚ ᱦᱮᱡ ᱦᱩᱭ ᱠᱟᱱᱟ ᱫᱟᱜ ᱦᱚᱸ ᱢᱟᱭ ᱫᱟᱜ ᱮᱫᱟ ᱟᱫᱚ ᱢᱚᱱᱮᱭᱮᱫᱟᱹᱧ ᱪᱟᱞᱟᱜ ᱤᱧ ᱥᱮ ᱠᱤ ᱤᱧ ᱢᱚᱱᱮᱭᱟ ᱡᱩᱫᱤ ᱜᱟᱯᱟ ᱵᱟᱨᱫᱤᱱ ᱯᱮ ᱫᱤᱱ ᱢᱚᱡᱽᱫᱷᱮ ᱨᱮᱡᱩᱫᱤ ᱵᱟᱭ ᱫᱟᱜᱟ ᱛᱟᱦᱚᱮ ᱟᱨ ᱫᱷᱟᱧ ᱨᱩᱣᱟᱹᱲ ᱪᱟᱜᱼᱟ ᱠᱳᱢᱯᱟᱱᱤ ᱠᱟᱹᱢᱤ ᱨᱮ᱾
ᱟᱨᱚᱪ ᱪᱟᱞᱟᱣ ᱞᱮᱠᱷᱟᱱ ᱟᱨ ᱵᱟᱨ ᱯᱮ ᱫᱤᱱ ᱠᱟᱹᱢᱤ ᱠᱟᱛᱮ ᱢᱟ ᱟᱨᱦᱚᱸ ᱵᱟᱠᱚ ᱟᱲᱟᱜ ᱟᱱᱤᱡᱼᱟ᱾ ᱟᱨᱚ ᱤᱱᱟᱹ ᱠᱷᱟᱹᱛᱤᱨ ᱟᱫᱚ ᱪᱟᱞᱟᱣ ᱦᱚᱸ ᱵᱟᱝ ᱥᱟᱱᱟᱧ ᱠᱟᱱᱟ ᱞᱮᱫᱤᱧ ᱞᱟᱥᱴᱮᱡ ᱪᱟᱞᱟᱣ ᱠᱟᱛᱮ ᱤᱧᱟᱜ ᱵᱟᱨᱯᱮ ᱫᱤᱱ ᱠᱟᱹᱢᱤ ᱠᱟ ᱠᱟᱛᱮᱫ ᱜᱮ ᱟᱨᱦᱚᱸ ᱫᱟᱜ ᱦᱤᱡᱩᱜᱼᱟ ᱱᱤᱝᱠᱟᱹ ᱟᱨᱠᱤ᱾
ᱩᱸ᱾ ᱤᱭᱟᱹ ᱟᱨ ᱚᱱᱟ ᱡᱟᱦᱟᱸ ᱯᱞᱟᱥᱴᱤᱠ ᱠᱳᱢᱯᱟᱱᱤ ᱯᱮ ᱪᱟᱞᱟᱣ ᱞᱮᱱ ᱫᱚ ᱚᱸᱰᱮ ᱫᱚ ᱪᱮᱫ ᱞᱮᱠᱟ ᱠᱷᱟᱣᱟ ᱫᱣᱟ ᱠᱚ ᱟᱨ ᱱᱚᱣᱟ ᱮᱸ ᱵᱮᱛᱚᱱ ᱠᱚᱫᱚ ᱪᱮᱫ ᱞᱮᱠᱟ ᱠᱚ ᱯᱮ ᱧᱟᱢᱮᱫ ᱛᱟᱦᱮᱸᱫ ᱛᱟᱦᱚᱞᱮ ᱚᱸᱰᱮᱱᱟᱜ ᱟᱨ ᱯᱚᱨᱤᱥᱛᱷᱤᱛᱤ ᱪᱮᱫ ᱞᱮᱠᱟ ᱠᱟᱹᱢᱤ ᱠᱚ ᱪᱮᱫ ᱞᱮᱠᱟ ᱚᱸᱰᱮ ᱵᱷᱟᱜᱤ ᱯᱮ ᱵᱩᱡᱷᱟᱹᱣ ᱞᱮᱫᱟ ᱥᱮ ᱵᱟᱝ?
ᱦᱳᱭ ᱟᱨ ᱠᱤ ᱯᱞᱟᱥᱴᱤᱠ ᱠᱳᱢᱯᱟᱱᱤ ᱨᱮ ᱫᱚᱠᱟᱱᱟ ᱚᱸᱰᱮ ᱡᱚᱢ ᱧᱩ ᱫᱚ ᱥᱮᱛᱟᱜ ᱨᱮ ᱵᱟᱥᱠᱮ ᱫᱟᱠᱟ ᱡᱚᱢ ᱠᱟ ᱛᱮᱜ ᱠᱟᱹᱢᱤ ᱦᱩᱭᱩᱜ ᱛᱟᱢᱟ ᱥᱟᱛᱴᱟ ᱨᱮ ᱟᱴ ᱱᱚᱴᱟ ᱫᱤᱜᱮ ᱫᱟᱠᱟ ᱠᱚ ᱮᱢᱚᱜᱼᱟ ᱵᱟᱥᱠᱮ ᱫᱟᱠᱟ, ᱟᱨ ᱛᱤᱠᱤᱱ ᱵᱮᱲᱟ ᱢᱤᱫ ᱫᱷᱟᱣ ᱞᱚᱞᱚ ᱫᱟᱠᱟ ᱡᱟᱦᱟᱸᱱᱟᱜ ᱜᱮ ᱵᱷᱟᱜᱮ ᱢᱚᱱ ᱫᱚ ᱠᱟᱹᱴᱤᱡ ᱡᱚᱢ ᱧᱩ ᱟᱨ ᱟᱹᱭᱩᱵ ᱵᱮᱲᱟ ᱦᱚᱸ ᱵᱷᱟᱜᱮ ᱢᱚᱱᱫᱚ᱾ ᱟᱨ ᱵᱮᱛᱚᱱ ᱢᱟ ᱡᱮ ᱡᱩᱫᱤᱢ ᱡᱟᱦᱟᱸ ᱞᱮᱠᱟᱢ ᱞᱟᱹᱭᱫᱟ ᱵᱮᱛᱚᱱ ᱢᱟ ᱱᱟᱣᱟ ᱱᱟᱣᱟ ᱫᱚ ᱯᱩᱭᱞᱩ ᱯᱮ ᱥᱚ ᱴᱟᱠᱟ ᱠᱟᱛᱮᱜ, ᱟᱨᱚ ᱡᱩᱫᱤ ᱠᱟᱹᱴᱤᱡ ᱮᱢ ᱢᱟᱨᱮ ᱤᱫᱤᱜᱼᱟ ᱡᱮᱢᱚᱱ ᱠᱟᱹᱢᱤᱢ ᱫᱮᱠᱷᱟᱣᱟ ᱛᱚᱢᱚᱱ ᱡᱩᱫᱤᱢ ᱰᱷᱮᱨ ᱠᱚ ᱵᱷᱟᱜᱮ ᱧᱚᱜ ᱮᱢ ᱠᱟᱹᱢᱤᱭᱟ, ᱢᱟᱹᱞᱤᱠ ᱦᱚᱸ ᱡᱩᱫᱤ ᱠᱩᱥᱤᱭᱟ ᱛᱟᱢᱟ ᱩᱱᱤ ᱥᱟᱲᱮ ᱯᱮᱥᱟᱭᱜᱚᱜ ᱠᱟᱜ ᱥᱟᱲᱮ ᱯᱮ ᱥᱚᱭ ᱛᱟᱢᱟᱠᱚ, ᱟᱨᱦᱚᱸ ᱡᱩᱫᱤ ᱵᱷᱟᱜᱮ ᱧᱚᱜ ᱮᱢ ᱠᱟᱹᱢᱤᱭᱟ ᱯᱩᱱᱥᱟᱹᱭ ᱛᱟᱢᱟᱠᱚ ᱚᱱᱮ ᱚᱱᱠᱟ ᱟᱨᱠᱤ᱾
ᱢᱟᱱᱮ ᱚᱸᱰᱮ ᱫᱚ ᱛᱟᱦᱚᱞᱮ ᱢᱟᱱᱮ ᱪᱮᱫ ᱞᱮᱠᱟ ᱠᱟᱹᱢᱤ ᱠᱚᱫᱚ ᱥᱮᱬᱟ ᱦᱩᱭᱩᱜ ᱜᱮᱭᱟ ᱥᱮ ᱢᱟᱱᱮ ᱮᱢᱱᱤ ᱡᱟᱦᱟᱸ ᱞᱮᱠᱟᱜ ᱜᱮ ᱢᱟᱱᱮ ᱡᱟᱦᱟᱸ ᱞᱮᱠᱟ ᱜᱮᱢ ᱠᱟᱹᱢᱤ ᱨᱮᱦᱚᱸ ᱵᱮᱛᱚᱱ ᱠᱚᱫᱚ ᱵᱟᱲᱟᱭ ᱪᱟᱞᱟᱜ ᱛᱟᱢᱟ ᱥᱮ ᱵᱟᱝ ᱜᱮ ᱚᱱᱛᱮ ᱫᱚ?
ᱵᱟᱝ ᱯᱳᱭᱞᱳ ᱯᱟᱹᱭᱞᱳ ᱫᱚ ᱢᱟᱱᱮ ᱠᱟᱹᱴᱤᱡ ᱠᱚ ᱩᱫᱩᱜ ᱟᱢᱟ ᱠᱚ ᱟᱫᱚ ᱵᱷᱟᱜᱮ ᱧᱚᱜ ᱠᱟᱹᱢᱤᱢ ᱥᱮᱲᱟ ᱠᱮᱫᱟ ᱦᱚᱭᱛᱳ ᱠᱟᱹᱴᱤᱡ ᱯᱷᱤᱴ ᱱᱟᱜ ᱠᱟᱹᱢᱤᱨ ᱨᱮ ᱛᱚᱠᱷᱚᱱ ᱫᱚ ᱵᱮᱛᱚᱱ ᱦᱚᱸ ᱠᱚ ᱵᱟᱲᱦᱟᱣ ᱛᱟᱢᱟ ᱤᱭᱟᱹ ᱚᱝᱠᱟ ᱟᱨᱠᱤ᱾
ᱱᱚᱣᱟ ᱫᱚ ᱦᱟᱸᱱᱮ ᱤᱭᱟᱹ ᱠᱟᱹᱢᱤ ᱞᱮᱠᱟ ᱥᱮᱪᱮᱫ ᱢᱟᱱᱮ ᱥᱚᱱᱟ ᱛᱟᱢᱵᱟ ᱠᱚ ᱞᱮᱠᱟ ᱠᱟᱹᱢᱤ ᱠᱚ ᱥᱮᱪᱮᱫ ᱢᱟᱱᱮ ᱚᱱᱟ ᱥᱤᱥᱴᱮᱢᱴᱤ ᱫᱚ ᱪᱮᱫ ᱞᱮᱠᱟ ᱛᱟᱦᱚᱞᱮ ᱚᱸᱰᱮᱱᱟᱜ ᱫᱚ ᱢᱟᱱᱮ ᱪᱮᱫ ᱞᱮᱠᱟ ᱥᱮᱬᱟ ᱦᱩᱭᱩᱜ ᱛᱟᱢᱟ ᱥᱮ ᱡᱟᱦᱟᱸᱞᱮ ᱞᱮᱠᱟ ᱜᱮ ᱮᱢᱱᱤ ᱢᱟᱱᱮ ᱞᱮᱵᱷᱟᱨ ᱠᱟᱹᱢᱤ ᱞᱮᱠᱟ?
ᱞᱮᱵᱟᱨ ᱠᱟᱹᱢᱤ ᱯᱟᱹᱭᱞᱮ ᱯᱟᱹᱭᱞᱮ ᱫᱚ ᱢᱟᱱᱮ ᱞᱮᱵᱟᱨ ᱠᱟᱹᱢᱤ ᱞᱮᱠᱟ ᱜᱮᱢ ᱵᱩᱡᱷᱟᱹᱣᱟ, ᱟᱫᱚ ᱡᱩᱫᱤᱢ ᱚᱱᱮ ᱥᱮᱬᱟ ᱫᱚᱠᱚ ᱥᱮᱬᱟ ᱦᱚᱪᱚ ᱢᱮᱭᱟ ᱟᱢ ᱡᱩᱫᱤᱢ ᱵᱷᱟᱹᱜᱤ ᱧᱚᱜᱼᱮᱢ ᱥᱬᱲᱟ ᱠᱮᱫᱟ ᱢᱟᱞ ᱵᱟᱪᱷᱟᱣ ᱠᱚ,
ᱟᱫᱚ ᱚᱱᱟ ᱠᱚᱨᱮ ᱡᱩᱫᱤ ᱵᱷᱟᱜᱤ ᱧᱚᱜ ᱤᱥᱯᱤᱰ ᱮᱱᱟ ᱚᱱᱟ ᱠᱚᱨᱮ ᱚᱝᱠᱟ ᱟᱨᱠᱤ᱾
ᱩᱸ ᱢᱟᱱᱮ ᱚᱸᱰᱮ ᱫᱚ ᱪᱮᱫ ᱞᱮᱠᱟ ᱪᱮᱫ ᱠᱚᱯᱮ ᱵᱟᱪᱷᱟᱣ ᱠᱮᱭᱟ ᱚᱸᱰᱮ ᱫᱚ ᱛᱟᱦᱚᱞᱮ ᱢᱟᱱᱮ ᱮᱸ ᱮᱢᱱᱤ ᱪᱮᱫ ᱢᱟᱱᱮ ᱪᱮᱫ ᱡᱤᱱᱤᱥ ᱴᱮᱡ ᱪᱮᱫ ᱡᱤᱱᱤᱥ ᱯᱮ ᱵᱟᱪᱷᱟᱣ ᱠᱮᱭᱟ ᱟᱯᱮ?
ᱵᱳᱛᱳᱞ ᱠᱚ ᱯᱚᱱᱥ ᱠᱚ ᱱᱮᱪᱟᱨᱚᱞ ᱠᱚ ᱢᱤᱞᱠᱤ ᱠᱚ ᱚᱱᱟ ᱠᱚᱜᱮ ᱟᱹᱰᱤ ᱨᱚᱠᱚᱢ ᱵᱳᱛᱚᱞ ᱠᱚ ᱦᱤᱡᱩᱜᱼᱟ ᱛᱚ ᱟᱫᱚ ᱚᱝᱠᱟ ᱵᱳᱛ ᱛᱳᱞ ᱢᱚᱫᱽᱫᱷᱮ ᱨᱮ ᱠᱟᱴᱤᱡ ᱟᱞᱟᱫᱟ ᱟᱞᱟᱫᱟ ᱵᱷᱟᱜᱽ ᱛᱟᱦᱮᱱᱟ ᱚᱱᱟ ᱠᱚᱜᱮ ᱟᱞᱟᱫᱟ ᱟᱞᱟᱫᱟ ᱢᱟᱱᱮ ᱢᱤᱫᱴᱟᱝ ᱡᱷᱚᱲᱟ ᱞᱮᱠᱟ ᱛᱟᱦᱮᱱᱟ ᱚᱸᱰᱮᱢ ᱫᱚᱦᱚᱭᱟ ᱟᱨ ᱠᱚᱫᱚ ᱚᱱᱠᱟ ᱪᱮᱛᱟᱱ ᱨᱮ ᱦᱚᱲ ᱠᱚ ᱛᱟᱦᱮᱱᱟᱠᱚ ᱩᱱᱠᱩ ᱠᱚ ᱵᱚᱥ ᱛᱟ ᱨᱮᱠᱚ ᱰᱷᱟᱞᱟᱣᱟ ᱟᱨᱦᱚᱸ ᱚᱱᱟ ᱜᱩᱸᱰᱟᱹᱜᱼᱟ ᱚᱱᱟ ᱜᱩᱸᱰᱟᱹ ᱠᱟᱛᱮᱫ ᱟᱨᱦᱚᱸ ᱟᱹᱰᱤ ᱡᱟᱭᱜᱟ ᱠᱳᱞᱠᱟᱛᱟ ᱥᱮᱫ ᱠᱚ ᱯᱟᱪᱟᱨᱟ ᱚᱱᱚᱝᱠᱟ᱾
ᱟᱪᱪᱷᱟ ᱦᱟᱸᱜ ᱢᱟᱱᱮ ᱠᱟ-ᱠᱟᱹᱢᱤᱴᱤ ᱫᱚ ᱛᱟᱦᱞᱮ ᱢᱟᱱᱮ ᱟᱹᱰᱤ ᱥᱩᱠ ᱜᱮᱭᱟ ᱥᱮ ᱢᱟᱱᱮ ᱪᱮᱫ ᱞᱮᱠᱟ ᱢᱟᱱᱮ ᱢᱟᱱᱮ ᱪᱮᱫ ᱞᱮᱠ ᱠᱟ ᱠᱟᱹᱢᱤᱴᱤᱡ ᱫᱚ ᱛᱤᱱᱟᱹᱜ ᱴᱟ ᱥᱩᱠᱟ ᱥᱮ ᱛᱤᱱᱟᱹᱜ ᱴᱟ ᱠᱚᱥᱴᱚ ᱜᱮᱭᱟ ᱥᱮ ᱪᱮᱫ ᱞᱮᱠᱟᱱᱟᱜ ᱠᱟᱹᱢᱤ?
ᱟᱥᱩ᱾
ᱟᱫᱚ ᱫᱚ ᱚᱱᱟ ᱫᱚ ᱫᱩᱲᱩᱵ ᱠᱟᱹᱢᱤ᱾ ᱚᱠᱚᱭ ᱫᱩᱲᱩᱵ ᱯᱟᱹᱨᱠᱟᱹᱣ ᱦᱚᱲ ᱫᱚ ᱚᱸᱰᱮ ᱫᱚ ᱵᱷᱟᱜᱮ ᱜᱮᱢ ᱠᱟᱹᱢᱤ ᱫᱟᱲᱮᱭᱟᱜᱼᱟ ᱟᱨ ᱵᱟᱝ ᱢᱟᱱᱮ ᱰᱟᱸᱰᱟ ᱦᱟᱹᱥᱩ ᱵᱟᱝᱠᱷᱟᱡ ᱡᱟᱦᱟᱱ ᱦᱟᱹᱥᱩ ᱚᱱᱟ ᱠᱚ ᱩᱱᱟᱹᱜ ᱩᱱᱠᱩ ᱦᱚᱲ ᱠᱚᱫᱚ ᱚᱱᱟ ᱠᱚᱨᱮ ᱫᱚ ᱵᱟᱠᱚ ᱠᱟᱹᱢᱤ ᱠᱮᱭᱟ᱾
ᱚ᱾ ᱛᱟᱦᱚᱞᱮ ᱟᱞᱮ ᱱᱚᱰᱮ ᱦᱤᱡᱩᱜ ᱢᱮ ᱚᱱᱮ ᱟᱞᱮ ᱱᱚᱱᱛᱮ ᱨᱮ ᱢᱤᱫᱴᱮᱱ ᱠᱳᱢᱯᱟᱱᱤ ᱠᱚ ᱠᱷᱩᱞᱟᱹᱣ ᱫᱟ ᱛᱚ ᱟᱫᱚ ᱱᱚᱸᱰᱮ ᱫᱚ ᱢᱟᱱᱮ ᱪᱮᱫ ᱤᱧ ᱞᱟᱹᱭ ᱟᱢᱟ? ᱢᱟᱱᱮ ᱱᱩᱠᱩ ᱠᱚᱲᱟ ᱜᱤᱫᱽᱨᱟᱹ ᱟᱨᱠᱤ ᱠᱚᱲᱟ ᱜᱤᱫᱽᱨᱟᱹ ᱠᱩᱲᱤ ᱜᱤᱫᱽᱨᱟᱹᱣᱟᱜ ᱢᱟᱱᱮ ᱯᱮᱱᱴ ᱡᱟᱢᱟ ᱠᱚ ᱟ ᱵᱮᱱᱟᱣ ᱫᱟᱠᱚ ᱥᱤᱞᱟᱹᱭ ᱦᱩᱭᱩᱜ ᱠᱟᱱᱟ ᱟᱫᱚ ᱡᱩᱫᱤᱢ ᱞᱟᱹᱭ ᱠᱷᱟᱱ ᱛᱟᱦᱞᱮ ᱱᱚᱰᱮ ᱢᱟᱱᱮ ᱠᱟᱹᱢᱤ ᱡᱩᱫᱤᱢ ᱵᱚᱞᱚᱱᱟ ᱱᱚᱸᱰᱮ ᱫᱚ ᱵᱷᱟᱜᱮ ᱜᱮ ᱵᱮᱛᱚᱱ ᱠᱚ ᱮᱢᱚᱜᱼᱟ ᱦᱮᱸ ᱥᱮ ᱪᱮᱫᱟᱜ ᱥᱮ ᱢᱟᱱᱮ ᱵᱟᱨᱚ ᱜᱷᱚᱱᱴᱟ ᱠᱟᱹᱢᱤ ᱨᱮᱦᱚᱸ ᱢᱤᱫᱴᱮᱱ ᱡᱚᱢ ᱧᱩ ᱥᱮᱛᱟᱜ ᱠᱷᱚᱱᱟᱜ ᱦᱚᱸ ᱵᱷᱟᱜᱮ ᱢᱚᱱᱫᱚᱢ ᱧᱟᱢᱟ᱾ ᱢᱟᱱᱮ ᱯᱩᱱ ᱵᱮᱲᱟ ᱡᱚᱢ ᱧᱩᱢ ᱧᱟᱢᱟ ᱟᱨ ᱵᱟᱝ ᱢᱟᱱᱮ ᱵᱮᱛᱚᱱ ᱠᱚᱦᱚᱸ ᱵᱷᱟᱜᱮ ᱜᱮᱢ ᱧᱟᱢᱟ ᱟᱨᱠᱤ ᱱᱚᱰᱮ ᱟᱫᱚ ᱱᱚᱰᱮ ᱫᱚ ᱮᱢᱱᱤ ᱛᱮᱜᱮ ᱮᱥᱤ ᱨᱩᱢ ᱨᱮ ᱠᱟᱹᱢᱤ ᱦᱩᱭᱩᱜᱼᱟ᱾ ᱦᱮᱸᱥᱮ ᱠᱦᱟ ᱥᱫᱩ ᱥᱤᱞᱟᱹᱭ ᱴᱩᱠᱩᱱ ᱵᱟᱲᱟᱭ ᱦᱩᱭᱩᱜ ᱛᱟᱢᱟ ᱦᱮᱸᱥᱮ ᱵᱟᱝ᱾ ᱟᱫᱚ ᱛᱟᱦᱚᱞᱮ ᱡᱩᱫᱤ ᱡᱩᱫᱤᱢ ᱞᱟᱹᱭᱟ ᱡᱮ ᱚᱸᱰᱮ ᱵᱟᱫ ᱠᱟᱛᱮᱫ ᱡᱩᱫᱤ ᱱᱚᱰᱮᱢ ᱦᱤᱡᱩᱜᱼᱟ ᱱᱚᱸᱰᱮ ᱫᱚ ᱯᱳᱭᱞᱳ ᱠᱷᱚᱱᱟᱜ ᱜᱮ ᱥᱟᱲᱮ ᱯᱮᱥᱚ ᱠᱟᱛᱮᱫ᱾ ᱡᱩᱫᱤ ᱥᱤᱟᱹᱞᱟᱹᱭ ᱠᱷᱟᱱ ᱫᱚᱢ ᱯᱩᱱᱥᱚ ᱴᱟᱠᱟ ᱦᱮᱸ ᱥᱮ᱾ ᱟᱨᱦᱚᱸ ᱪᱮᱛᱟᱱ ᱥᱮᱫ ᱞᱮᱵᱮᱞ ᱢᱮᱱᱟᱜᱼᱟ ᱦᱮᱸᱥᱮ᱾
ᱟ ᱟᱢ ᱜᱮ ᱛᱟᱦᱚᱞᱮ ᱠᱟᱹᱢᱤ ᱦᱟᱛᱟᱲ ᱛᱟᱞᱟᱝ ᱢᱮ ᱪᱮᱫ ᱞᱮᱠᱟ ᱪᱮᱫ ᱞᱮᱠᱟ ᱯᱚᱨᱤᱥᱛᱷᱤᱛᱤ ᱛᱟᱨ ᱢᱚᱛᱚᱱ ᱦᱟᱸᱰᱮ ᱠᱟᱹᱴᱤᱧ ᱠᱟᱹᱢᱤ ᱦᱟᱛᱟᱲ ᱞᱮᱜᱮ ᱢᱮᱱᱢᱮᱠᱷᱟᱱ ᱱᱮ ᱜᱤᱫᱽᱨᱟᱹ ᱵᱮᱥᱤ ᱵᱟᱹᱱᱩᱜ ᱠᱚᱣᱟ ᱛᱚ ᱢᱟᱹᱞᱤᱠ ᱠᱚᱦᱚᱸ ᱵᱟᱭ ᱟᱲᱟᱜ ᱜᱩᱚᱫᱤᱧ ᱠᱟᱱᱟ᱾ ᱟᱫᱚ ᱟᱢ ᱠᱟᱹᱴᱤᱡ ᱢᱤᱫ ᱢᱟᱱᱮ ᱢᱤᱫ ᱢᱤᱫ ᱢᱟᱥ ᱚᱱᱠᱟ ᱠᱟᱹᱢᱤ ᱦᱟᱛᱟᱲ ᱢᱮᱥᱮ᱾ ᱪᱮᱫ ᱞᱮᱠᱟ ᱵᱮᱛᱚᱱ ᱠᱚ ᱪᱮᱫ ᱞᱮᱠᱟ ᱠᱚ ᱮᱢᱚᱜ ᱠᱟᱱᱟ ᱥᱮ ᱵᱟᱠᱚ ᱮᱢᱚᱜ ᱠᱟᱱᱟ ᱥᱮ ᱪᱮᱫ ᱞᱮᱠᱟ ᱵᱮᱛᱚᱱ ᱠᱚ ᱟᱴᱠᱟᱜ ᱠᱟᱱᱟ ᱱᱚᱚᱝᱠᱟ ᱠᱟᱹᱴᱤᱡ ᱧᱮᱞ ᱠᱟᱛᱮ ᱤᱧ ᱛᱟᱨᱰᱚᱨᱮ ᱪᱟᱱᱟᱣᱟᱹᱧ ᱛᱟᱞᱟᱝ ᱢᱮ᱾ ᱤᱧ ᱦᱚᱸ ᱛᱟᱦᱚᱞᱮ ᱟᱢ ᱥᱟᱜ ᱛᱮᱜᱮᱧ ᱵᱚᱞᱚᱱᱟ ᱠᱟᱹᱢᱤ ᱠᱚ᱾
ᱮ ᱟ ᱱᱚᱸᱰᱮ ᱫᱚ ᱧᱮᱞ ᱢᱮ ᱱᱚᱸᱰᱮ ᱫᱚ ᱤᱧ ᱡᱮᱧ ᱠᱟᱹᱢᱤᱭᱮᱫᱟ ᱤᱧ ᱫᱚ ᱦᱩᱭᱱᱟᱹᱧ ᱱᱚᱸᱰᱮ ᱫᱚ ᱢᱚᱸᱬᱮ ᱛᱩᱨᱩᱭ ᱪᱟᱸᱫᱳ ᱜᱟᱱᱤᱧ ᱦᱩᱭᱱᱟ ᱦᱮᱸᱥ᱾ ᱱᱚᱸᱰᱮ ᱫᱚ ᱯᱚᱭᱥᱟ ᱠᱚᱫᱚ ᱵᱟᱝ ᱟᱴᱚᱠᱚᱜᱼᱟ ᱛᱟᱨᱯᱚᱨᱮ ᱦᱩᱭᱩᱜ ᱠᱟᱱᱟ ᱱᱚᱸᱰᱮ ᱫᱚ ᱟᱫᱚ ᱪᱮᱫ ᱞᱮᱠᱟᱱᱟᱜ ᱠᱟᱹᱢᱤᱧ ᱞᱟᱹᱭᱟᱢ ᱠᱟᱱᱟ ᱱᱚᱜᱼᱚᱭ ᱡᱟᱦᱟᱸ ᱡᱮᱢᱚᱱ ᱠᱚᱲᱟ ᱜᱤᱫᱽᱨᱟᱹᱣᱟᱜ ᱱᱚᱣᱟ ᱡᱮᱝᱜᱤᱭᱟ ᱠᱚ ᱥᱮ ᱢᱤᱫᱴᱮᱱ ᱟᱱᱰᱟᱨ ᱠᱚ ᱵᱮᱱᱟᱜ ᱠᱟᱱᱟ ᱥᱮ ᱚᱱᱟ ᱠᱚᱜᱮ ᱥᱤᱞᱟᱹᱭ ᱵᱟᱲᱟ ᱦᱩᱭᱩᱜᱼᱟ ᱟᱨᱠᱤ᱾ ᱠᱮ ᱵᱟᱲᱟᱭ ᱠᱮᱫᱟ ᱛᱟᱯᱚᱨᱮ ᱢᱟᱱᱮ ᱠᱚᱲᱟ ᱜᱤᱫᱽᱨᱟᱹ ᱵᱟ ᱠᱩᱲᱤ ᱜᱤᱫᱽᱨᱟᱹ ᱡᱟᱦᱟᱱᱟᱜ ᱜᱮ ᱢᱤᱫᱴᱮᱱ ᱦᱮᱸᱥᱮ ᱢᱟᱱᱮ ᱚᱱᱟ ᱠᱚ ᱥᱤᱞᱟᱹᱭ ᱦᱩᱭᱩᱜ ᱠᱟᱱᱟ ᱟᱨ ᱚᱱᱟ ᱠᱚ ᱵᱮᱱᱟᱜ ᱠᱟᱱᱟ ᱱᱚᱰᱮ ᱠᱷᱚᱱᱟᱜ ᱜᱮ ᱯᱮᱠᱤᱝ ᱠᱟᱛᱮ᱾ ᱠᱳᱞᱠᱟᱛᱟ ᱢᱟᱱᱮ ᱵᱟᱭᱨᱮ ᱵᱟᱭᱨᱮ ᱢᱟᱞ ᱪᱟᱞᱟᱜ ᱠᱟᱱᱟ ᱟᱨᱠᱤ ᱵᱩᱡᱽ ᱠᱮᱫᱟ᱾
ᱦᱚᱸᱻ᱾ ᱛᱟᱦᱚᱞᱮ ᱦᱟᱴ ᱠᱚᱥᱮᱱ ᱠᱷᱚᱱᱟᱜ ᱪᱮᱫ ᱠᱚᱢ ᱵᱟᱡᱟᱨ ᱟᱹᱜᱩ ᱠᱮᱜᱼᱟ?
ᱟᱫᱚ ᱵᱟᱡᱟᱨ ᱵᱚᱞᱛᱮ ᱫᱚ ᱟᱫᱚ ᱱᱮᱛᱟᱨ ᱫᱚᱢ ᱵᱩᱡᱟ ᱮᱢᱱᱤ ᱛᱮᱜᱮ ᱪᱮᱱ ᱞᱮᱠᱟ ᱫᱟᱢ ᱠᱟᱱᱟ ᱦᱮᱸ ᱥᱮ᱾ ᱚᱱᱮ ᱪᱮᱜ ᱤᱧ ᱞᱟᱹᱭᱟᱢᱟ ᱢᱚᱬᱮ ᱥᱚ ᱴᱟᱠᱟᱛᱮ ᱢᱤᱫᱴᱮᱱ ᱵᱮᱜᱽ ᱦᱚᱸ ᱵᱟᱝ ᱯᱮᱨᱮᱡᱚᱜ ᱮᱢᱱᱤ ᱡᱷᱚᱞᱟ ᱵᱮᱜᱽ ᱦᱚᱸ ᱵᱟᱝ ᱯᱮᱨᱮᱡ ᱟᱠᱟᱱᱟ ᱵᱩᱡᱽ ᱟᱢ᱾ ᱚᱱᱮ ᱪᱮᱱ ᱠᱚᱧ ᱦᱟᱛᱟᱣ ᱠᱟᱫᱟ ᱯᱳᱚᱴᱚᱞ ᱤᱧ ᱦᱟᱛᱟᱣ ᱠᱟᱫᱟ ᱱᱚᱱᱛᱮ ᱟᱹᱞᱩᱧ ᱦᱟᱛᱟᱣ ᱠᱟᱫᱟ ᱢᱟᱹᱨᱤᱪ ᱡᱤᱨᱟᱹ ᱜᱩᱰᱟᱹ ᱠᱚ ᱥᱟᱥᱟᱝ ᱜᱩᱰᱟᱹ ᱠᱚ ᱢᱟᱱᱮ ᱦᱮᱱᱛᱮᱷᱮᱱ ᱦᱟᱱᱟ ᱱᱟᱣᱟ ᱥᱩᱱᱩᱢ ᱯᱷᱩᱱᱩᱢ ᱵᱩᱞᱩᱝ ᱴᱩᱞᱩᱝ ᱠᱚᱛᱮ ᱜᱮ ᱢᱚᱬᱮᱥᱚ ᱴᱟᱠᱟ ᱛᱤᱧ ᱪᱟᱵᱟ ᱠᱮᱫᱟ ᱠᱤᱱᱛᱩ ᱵᱮᱜᱽ ᱵᱟᱝ ᱯᱮᱨᱮᱡ ᱞᱮᱱ ᱛᱤᱧᱟ, ᱢᱤᱫᱴᱟᱝ ᱥᱟᱢᱟᱱᱱᱚ ᱡᱷᱚᱞᱟ ᱵᱮᱜᱽ ᱵᱩᱡ ᱮᱫᱟᱢ᱾
ᱟᱨ ᱡᱟᱦᱟᱸ ᱞᱮᱠᱟᱢ ᱞᱟᱹᱭᱫᱟ ᱱᱮᱛᱟᱨᱟᱜ ᱥᱚᱵᱽᱡᱤ ᱠᱚᱨᱮᱱᱟᱜ ᱫᱟᱢ ᱠᱚ ᱵᱟᱹᱲᱛᱤ ᱠᱟᱱᱟ᱾ ᱱᱤᱡᱮᱥᱥᱚ ᱢᱟ ᱦᱚᱸ ᱚᱱᱟ ᱠᱚ ᱧᱮᱞ ᱦᱩᱭᱩᱜ ᱠᱟᱱᱟ ᱥᱚᱵᱽᱡᱤ ᱠᱚ ᱫᱟᱢ ᱠᱚ ᱫᱚᱢᱮ ᱠᱚ ᱵᱟᱹᱲ ᱛᱤ ᱪᱟᱵᱟ ᱟᱠᱟᱱᱟ ᱟᱫᱚ ᱱᱮᱛᱟᱨ ᱮᱢᱚᱱ ᱵᱟᱝ ᱦᱟᱛᱟᱣ ᱨᱮᱦᱚᱸ ᱵᱟᱝ ᱪᱮᱫ ᱠᱚᱢ ᱡᱚᱢᱟ ᱚᱱᱟ ᱦᱚᱸ ᱵᱟᱝ ᱵᱩᱡ ᱫᱟᱲᱭᱟᱜ ᱠᱟᱱᱟ᱾
ᱛᱟᱯᱚᱨᱮ ᱛᱟᱦᱞᱮ ᱟᱢ ᱫᱚ ᱛᱟᱦᱞᱮ ᱪᱮ ᱥᱚᱵᱽᱡᱤ ᱠᱚᱢ ᱨᱚᱦᱚᱭ ᱵᱟᱲᱟ ᱟᱠᱟᱫᱟ ᱥᱮ ᱵᱟᱝ?
ᱦᱳᱭ ᱥᱚᱵᱽᱡᱤ ᱠᱚᱢᱟ ᱵᱮᱸᱜᱟᱲ ᱠᱚ ᱯᱩᱨᱟᱹᱭ ᱟᱲᱟᱜ ᱠᱚ᱾ ᱠᱷᱚᱥᱞᱟ ᱚᱲᱟᱜ ᱠᱚ ᱚᱱᱟ ᱠᱚ ᱮᱨ ᱵᱟᱲᱟ ᱦᱩᱭ ᱟᱠᱟᱱᱟ ᱟᱨᱠᱤ ᱵᱟᱹᱫᱽ ᱨᱮ ᱜᱤᱲᱤ ᱜᱷᱩᱴᱩ ᱜᱮᱭᱟ ᱛᱚ ᱟᱫᱚ ᱚᱱᱟ ᱫᱷᱟᱨᱮ ᱴᱨᱟᱠᱴᱟᱨ ᱛᱮᱞᱮ ᱥᱤ ᱦᱚᱪᱚ ᱠᱮᱜᱛᱮ ᱮᱨ ᱵᱟᱲᱟ ᱠᱟᱫᱟ ᱚᱱᱟ ᱟᱲᱟᱜ ᱠᱚᱜᱮ᱾
ᱦᱩᱸ ᱟᱨ ᱵᱩᱡᱫᱟᱢ ᱛᱚ ᱱᱮᱛᱟᱨ ᱫᱚ ᱥᱚᱵᱽᱡᱤ ᱨᱮᱱᱟᱜ ᱡᱮ ᱫᱟᱢ ᱠᱟᱱᱟ ᱥᱮ᱾ ᱱᱮᱛᱟᱨ ᱫᱚ ᱚᱲᱟᱜ ᱨᱮ ᱨᱚᱦᱚᱭ ᱦᱩᱭᱩᱜ-ᱟ, ᱟᱭ ᱵᱩᱡ ᱠᱮᱫᱟᱢ ᱵᱟᱝᱠᱷᱟᱱ ᱫᱚ ᱢᱟᱱᱮ ᱫᱮᱠᱳ ᱠᱚ ᱠᱤᱥᱟᱹᱲᱚᱜ ᱠᱟᱱᱟ ᱵᱩᱡᱽ ᱮᱫᱟᱢ ᱢᱟᱱᱮ ᱢᱟᱱᱮ ᱡᱮ ᱴᱩᱠᱩᱱ ᱪᱟᱥ ᱟᱠᱟᱫᱟ ᱚᱱᱟᱜᱮ ᱟᱠᱷᱨᱤᱧ ᱮᱫᱟᱭ ᱢᱟᱱᱮ ᱟᱹᱰᱤ ᱫᱚᱢᱮ ᱫᱟᱢ ᱛᱮ ᱟᱹᱠᱷᱨᱤᱧ ᱫᱟ ᱟᱨ ᱩᱱᱠᱩ ᱢᱟ ᱵᱩᱡᱽ ᱫᱟᱢ ᱛᱚ ᱫᱮᱠᱩ ᱛᱚ ᱠᱩᱴᱷᱤᱱ ᱠᱚ ᱪᱟᱞᱞᱟᱠ ᱜᱮᱭᱟ ᱮᱢᱱᱤ ᱛᱮᱦᱚᱸ᱾ ᱛᱮ ᱦᱮᱸᱥᱮ, ᱟᱵᱚ ᱦᱚᱲ ᱫᱚ ᱞᱮᱞᱦᱟ ᱦᱚᱲ ᱛᱚ ᱟᱫᱚ ᱡᱟᱦᱟᱱᱟᱜ ᱜᱮ ᱠᱚᱢ ᱫᱟᱢᱟᱜ ᱦᱚᱸ ᱫᱚᱢ ᱫᱚᱢᱮ ᱫᱟᱢᱮ ᱞᱟᱹᱭ ᱟᱢᱟᱭ ᱛᱟᱣᱚᱢ ᱦᱟᱛᱟᱣ ᱦᱟᱛᱟᱣ ᱠᱟᱜᱼᱟ ᱦᱮᱸᱥᱮ ᱟᱫᱚ ᱚᱱᱟᱛᱮᱧ ᱞᱟᱹᱭᱫᱟᱹᱧ ᱦᱳᱭ ᱡᱚᱢ ᱦᱚᱸ ᱦᱩᱭᱩᱜᱼᱟ ᱵᱟᱝ ᱫᱚ ᱵᱟᱝ ᱪᱤᱠᱟᱹᱭᱟᱢ ᱚᱱᱟ ᱠᱷᱟᱹᱛᱤᱨ ᱞᱟᱹᱭ ᱫᱟᱹᱧ ᱡᱟᱦᱟᱸᱭ ᱜᱮ ᱚᱲᱟᱜ ᱨᱮ ᱴᱩᱠᱼ ᱴᱟᱠ᱾ ᱪᱟᱥ ᱠᱟᱜ ᱢᱮ, ᱦᱮᱸ ᱥᱮ᱾
ᱦᱳᱭ ᱦᱳᱭ ᱡᱟᱦᱟᱸ ᱛᱤ ᱨᱮᱜᱮ ᱫᱚᱨᱠᱟᱨ ᱯᱟᱲᱟᱣᱟᱜ ᱢᱮᱭᱟ ᱠᱟᱹᱴᱤᱡ ᱮᱢ ᱜᱚᱱ ᱟᱹᱜᱩ ᱠᱮᱫᱟ ᱩᱛᱩ ᱠᱮᱫᱟᱢ ᱯᱮᱲᱟ ᱠᱚᱠᱚ ᱦᱮᱡ ᱮᱱᱟ᱾ ᱛᱚᱠᱷᱚᱡ ᱫᱚ ᱠᱟᱹᱴᱤᱡ ᱮᱢ ᱜᱚᱱ ᱟᱜᱩ ᱵᱟᱲᱟ ᱠᱮᱫᱟ ᱩᱛᱩ ᱵᱟᱲᱟ ᱠᱮᱫᱟ ᱡᱚᱢ ᱠᱮᱫᱟᱢ᱾
ᱛᱟᱦᱞᱮ ᱦᱩᱲᱩ ᱨᱚᱦᱚᱭ ᱠᱚᱭᱟ ᱚᱱᱛᱮ ᱞᱟᱜᱟᱜ ᱠᱟᱱᱟ ᱥᱮ ᱵᱟᱝ ᱟᱯᱮ ᱥᱮᱫ ᱫᱚ?
ᱦᱩᱲᱳ ᱨᱚᱦᱚᱭ ᱠᱚᱢᱟ ᱞᱟᱜᱟᱣ ᱫᱚ ᱞᱟᱜᱟᱣ ᱟᱠᱟᱱᱟ ᱟᱫᱚ ᱱᱚᱜ-ᱚᱭ ᱫᱟᱜ ᱠᱚᱢᱟ ᱞᱟᱜᱟᱣ ᱠᱟᱱᱟ ᱟᱲᱮ ᱠᱚᱢᱟ ᱛᱚᱞ ᱦᱩᱭᱱᱟ ᱵᱷᱤᱛᱟᱹ ᱠᱚᱢᱟ ᱟᱫᱚ ᱴᱟᱠ ᱴᱟᱠᱴᱟᱨ ᱵᱟᱞᱟ ᱛᱚᱧ ᱯᱷᱳᱱ ᱞᱮᱫᱮᱭᱟ ᱞᱟᱹᱭ ᱫᱟᱭ ᱜᱟᱯᱟᱭ ᱦᱤᱡᱩᱜᱼᱟ᱾ ᱡᱩᱫᱤ ᱜᱟᱯᱟᱭ ᱥᱤ ᱴᱚ ᱠᱟᱜ ᱠᱷᱟᱱ ᱛᱟᱦᱚᱞᱮ ᱢᱮᱭᱟᱝ ᱠᱚᱥᱮᱫ ᱢᱩᱱᱤᱥ ᱠᱚ ᱞᱟᱜᱟᱣ ᱠᱟᱛᱮᱱ ᱚᱱᱛᱮ ᱦᱩᱲᱩ ᱠᱚᱠᱚ ᱨᱚᱦᱚᱭ ᱥᱮᱫ ᱦᱚᱸᱱ ᱦᱩᱭᱩᱜᱼᱟ᱾
ᱦᱩᱸᱻ᱾ ᱛᱟᱦᱞᱮ ᱟᱯᱮᱥᱮᱫ ᱛᱟᱦᱞᱮ ᱪᱮᱫ ᱞᱮᱠᱟᱭ ᱫᱟᱜ ᱵᱟᱲᱟᱭᱮᱫᱟ ᱥᱮ ᱵᱟᱭ ᱫᱟᱜ ᱵᱟᱲᱟᱭᱮᱫᱟ, ᱟᱞᱮ ᱥᱮᱱ ᱱᱚᱱᱛᱮ ᱛᱚ ᱮᱢᱱᱤ ᱛᱮᱜᱮ ᱫᱟᱜ ᱛᱚ ᱵᱟᱹᱱᱩᱜᱼᱟ᱾ ᱵᱩᱡᱽ ᱫᱟᱢ ᱟᱞᱮ ᱱᱚᱛᱮ ᱫᱚ ᱫᱟᱜ ᱛᱚ ᱵᱟᱹᱱᱩᱜ ᱠᱟᱫᱟ ᱠᱤᱱᱛᱩ ᱟᱯᱮ ᱥᱮᱫ ᱫᱚ ᱛᱟᱣ ᱠᱤᱪᱷᱩᱴᱟᱭ ᱫᱟᱜ ᱵᱟᱲᱟᱭᱮᱫᱟ ᱟᱞᱮ ᱱᱚᱱᱛᱮ ᱫᱚ ᱫᱟᱜ ᱦᱚᱭᱟ ᱵᱟᱹᱱᱩᱜ ᱫᱚ ᱮᱠᱟᱞ ᱢᱟᱱᱮ ᱪᱮᱜ ᱤᱧ ᱞᱟᱹᱭᱟ᱾ ᱱᱚᱱᱛᱮ ᱢᱮᱥᱤᱱ ᱫᱟᱜ ᱛᱮᱜᱮ ᱨᱚᱦᱚᱭ ᱵᱟᱲᱟ ᱦᱩᱭᱩᱜ ᱠᱟᱱ ᱛᱟᱞᱮᱭᱟ ᱟᱞᱮ ᱫᱚ᱾
ᱚ ᱟᱞᱮᱥᱮᱫ ᱫᱚ ᱫᱟᱜ ᱫᱚ ᱞᱟᱜᱟᱣ ᱫᱚ ᱞᱟᱜᱟᱣ ᱜᱚᱜ ᱠᱟᱱᱟ ᱵᱟᱝ ᱵᱟᱝ ᱫᱳᱣᱟᱢ ᱵᱳᱱ ᱵᱟᱱ ᱠᱚᱦᱚᱸ ᱯᱮᱨᱮᱡ ᱫᱚ ᱯᱮᱨᱮᱡ ᱠᱚᱜ ᱠᱟᱱᱟ ᱫᱟ ᱟᱯᱮ ᱥᱮᱜ ᱜᱮ ᱾ ᱨᱚᱦᱚᱭ ᱠᱚᱯᱮ ᱞᱟᱦᱟ ᱠᱮᱜᱼᱟ ᱥᱮ ᱟᱹᱣᱨᱤ?
ᱵᱟᱝ ᱵᱟᱝ ᱟᱞᱮ ᱥᱮᱫ ᱫᱚ ᱪᱮᱫ ᱦᱚᱸ ᱵᱟᱝ ᱾ ᱦᱚᱸᱜᱚᱭ ᱛᱚ ᱢᱚᱬᱮ ᱛᱩᱨᱩᱭ ᱫᱤᱱ ᱠᱟᱜ ᱠᱤᱪᱷᱩ ᱫᱤᱱᱮ ᱫᱟᱜ ᱵᱟᱲᱟ ᱠᱮᱫᱟ ᱚᱱᱮ ᱚᱱᱟᱫᱚ ᱪᱮᱜ ᱤᱧ ᱞᱮᱭ ᱭᱟᱢᱟ - ᱢᱟᱱᱮ ᱵᱟᱹᱫ ᱞᱚᱦᱚᱫ ᱦᱚᱸ ᱵᱟᱝ ᱞᱚᱦᱚᱫ ᱞᱮᱱᱟ ᱵᱟᱝ ᱪᱤᱠᱟᱹ ᱞᱮᱱᱟ ᱠᱷᱟᱹᱞᱤ ᱮᱢᱱᱤ ᱢᱮᱨᱚᱢ ᱵᱟᱲᱠᱟᱹ ᱫᱟᱜ ᱞᱮᱠᱟᱭ ᱫᱟᱜ ᱠᱮᱫᱟ ᱾ ᱟᱨ ᱱᱚᱱᱛᱮ ᱪᱮᱫ ᱤᱧ ᱞᱮᱭᱟ ᱢᱟᱱᱮ ᱨᱚᱦᱚᱭ ᱮᱠᱫᱚᱢ ᱵᱟᱝ ᱜᱟᱱᱚᱜ ᱠᱟᱱᱟ ᱢᱮᱥᱤᱱ ᱫᱟᱜ ᱛᱮ ᱨᱚᱦᱚᱭ ᱦᱩᱭᱩᱜ ᱠᱟᱱ ᱨᱮᱦᱚᱸ ᱟᱫᱚ ᱢᱮᱥᱤᱱ ᱫᱟᱜ ᱫᱚ ᱛᱤᱱ ᱜᱷᱟᱹᱲᱤᱡ ᱟᱫᱚ ᱚᱱᱟᱫᱚ ᱢᱤᱫ ᱜᱷᱟᱹᱲᱤᱜ ᱫᱟ ᱟᱸᱡᱮᱫᱚᱜ ᱠᱟᱱᱟ ᱧᱩᱭ ᱫᱟ
ᱦᱳᱭ ᱦᱳᱭ ᱦᱳ ᱾
ᱛᱟᱦᱞᱮ ᱱᱤᱛᱳᱜᱼᱟ ᱛᱟᱦᱞᱮ ᱟᱯᱮ ᱥᱮᱫ ᱫᱚ ᱚᱱᱛᱮ ᱫᱟᱜ ᱫᱟᱭ ᱥᱮ ᱵᱟᱝ?
ᱱᱤᱛᱚᱜ ᱢᱟ ᱨᱤᱢᱤᱞ ᱨᱤᱢᱤᱞ ᱠᱟᱜᱟᱭ ᱠᱟᱹᱴᱤᱜ ᱫᱟᱜ ᱢᱟ ᱵᱟᱭ ᱡᱚᱨᱚᱭᱫᱟ ᱦᱚᱭ ᱵᱟᱲᱟᱭᱮᱫᱟ ᱠᱟ ᱠᱟᱹᱴᱤᱜ ᱚᱱᱟ ᱦᱚᱭ ᱡᱚᱢ ᱠᱚᱨᱮ ᱰᱟᱹᱦᱤ ᱥᱮᱜ ᱨᱮ ᱫᱩᱲᱩᱵ ᱦᱩᱭ ᱠᱟᱱᱟ ᱾
ᱩᱸ ᱟᱪᱪᱷᱟ ᱪᱮᱜ ᱮᱢ ᱞᱮᱹᱭᱮᱫ ᱛᱟᱦᱤᱫ ᱞᱮᱹᱭ ᱢᱮ ᱟᱫᱚ
ᱛᱟᱦᱞᱮ ᱟᱢᱫᱚ ᱛᱤᱱᱟᱹᱜ ᱜᱟᱱ ᱥᱚᱵᱡᱤ ᱠᱚᱢ ᱨᱚᱦᱚᱭ ᱠᱮᱫᱟ ᱥᱮ ᱵᱟᱝ?
ᱥᱚᱵᱽᱡᱤ ᱫᱩᱧ ᱨᱚᱦᱚᱭ ᱫᱩᱧ ᱨᱚᱦᱚᱭ ᱠᱟᱫᱟ ᱠᱤᱱᱛᱩ ᱮᱠᱷᱚᱱᱚ ᱟᱹᱣᱨᱤ ᱫᱟᱨᱮᱜ ᱛᱤᱧ ᱠᱷᱟᱹᱛᱤᱨ ᱜᱮ ᱱᱚᱣᱟ ᱞᱟᱦᱟ ᱫᱚ ᱥᱚᱵᱽᱡᱤ ᱦᱟᱛᱟᱣ ᱦᱩᱭᱮᱱᱼᱼ ᱛᱤ ᱟᱫᱚ ᱵᱟᱝᱠᱷᱟᱱ ᱫᱚᱼᱼ ᱟᱹᱰᱤ ᱠᱤᱪᱷᱩᱧ ᱨᱚᱦᱚᱭ ᱠᱟᱫᱟ ᱱᱚᱛᱮ ᱵᱷᱤᱲᱤ ᱡᱷᱤᱸᱜᱟᱹᱧ ᱨᱚᱦᱚᱭ ᱠᱟᱫᱟ ᱠᱟᱞᱞᱟᱧ ᱨᱚᱦᱚᱭ ᱠᱟᱫᱟ᱾ ᱚᱱᱛᱮ ᱤᱭᱟᱹ ᱢᱮᱱᱟᱜ ᱛᱤᱧᱟᱹ ᱱᱚᱣᱟ ᱯᱩᱨᱟᱹᱭ ᱠᱷᱟᱰᱟ ᱢᱮᱱᱟᱜ-ᱟ ᱦᱚᱛᱚᱫ ᱠᱷᱟᱰᱟ ᱢᱮᱱᱟᱜ ᱛᱤᱧᱟᱹᱜ ᱢᱟᱱᱮ ᱡᱚᱛᱚ ᱠᱤᱪᱷᱩ ᱜᱤᱧ ᱨᱚᱦᱚᱭ ᱠᱟᱫᱟ ᱟᱫᱚ ᱪᱮᱜ ᱤᱧ ᱞᱟᱹᱭᱟ ᱢᱟ ᱟᱹᱣᱨᱤ ᱦᱩᱭᱩᱜ ᱛᱮ ᱮ ᱥᱩᱵᱽᱡᱤ ᱠᱚᱼᱼ ᱦᱟᱛᱟᱣ ᱦᱩᱭᱩᱜ ᱠᱟᱱᱟ ᱵᱩᱡᱽ ᱫᱟᱢ᱾
ᱚ ᱦᱩᱸ ᱟᱫᱚ ᱚᱱᱟ ᱦᱚᱭ ᱛᱮᱦᱚᱸ ᱰᱮᱨᱤ ᱞᱟᱜᱟᱜ-ᱟ ᱫᱟᱨᱮᱼᱼ ᱛᱮᱦᱚᱸ ᱫᱟᱨᱮ ᱠᱮᱫᱚ ᱫᱟᱹᱲ ᱠᱟᱛᱮᱜ ᱵᱟᱭ ᱦᱟᱨᱟ ᱜᱚᱫᱚᱜ-ᱟ ᱠᱟᱹᱴᱤᱡ ᱥᱚᱢᱚᱭ ᱞᱟᱼᱼ ᱛᱮᱡᱚ ᱛᱮ ᱨᱳᱡᱽᱠᱟᱨ ᱠᱚ ᱱᱟᱢ ‌ᱟᱹᱰᱤ ᱢᱮᱢᱟ ᱦᱟ ᱫᱟᱲᱮᱜ-ᱟ᱾
ᱵᱟᱝ ᱤᱧ ᱫᱚ ᱟᱹᱠᱷᱨᱤᱧ ᱫᱚ ᱟᱫᱚ ᱟᱹᱠᱷᱨᱤᱧ ᱞᱮᱠᱟ ᱛᱮᱫᱚ ᱵᱟᱧ ᱨᱚᱦᱚᱭ ᱠᱟᱫᱟ ᱮᱢᱱᱤ ᱚᱸᱜ ᱜᱚᱼᱼ ᱠᱷᱚᱨᱪᱟ ᱵᱟᱧᱪᱟᱣ ᱞᱮᱠᱟ ᱛᱮ ᱛᱮᱧ ᱪᱮᱜ ᱤᱧ ᱞᱟᱹᱭᱟ ᱢᱟ ᱚᱲᱟᱜ ᱨᱮᱱᱟᱜ ᱡᱚᱢ ᱞᱮᱠᱟ ᱛᱮ ᱱᱤᱡᱮ ᱫᱚᱼᱼ ᱨᱚᱦᱚᱭ ᱦᱩᱭ ᱠᱟᱱᱟ ᱡᱮ ᱥᱚᱵᱽᱡᱤ ᱨᱮᱱᱟᱜ ᱫᱟᱢ ᱵᱟᱝ ᱵᱩᱡᱽ ᱫᱟᱢ᱾
ᱦᱩᱸᱻ᱾ ᱚᱱᱟ ᱯᱮᱲᱟ ᱯᱟᱹᱣᱲᱟᱹ ᱠᱚ ᱦᱮᱡ ᱞᱮᱱᱠᱷᱟᱜ ᱟᱨ ᱠᱤ ᱠᱷᱟᱨᱟᱯ‌‌ ᱚᱵᱚᱥ ᱠᱤᱨᱤᱧ ᱢᱤᱨᱤᱧ ᱵᱟᱝ ᱪᱟᱞᱟ ᱦᱩᱭᱩᱜ ᱛᱟᱢᱟ ᱚᱱᱟ ᱠᱟ ᱚᱱᱠᱟ ᱟᱨᱠᱤ ᱵᱟᱝ᱾
ᱦᱳᱭ ᱟᱫᱚ ᱛᱟᱦᱚᱞᱮ ᱤᱭᱟᱹ ᱭᱟ ᱮᱸᱫᱽ ᱮᱸᱫ ᱛᱤᱦᱤᱧ ᱫᱚ ᱛᱟᱦᱚᱞᱮ ᱫᱟᱠᱟ ᱠᱚᱫᱚ ᱯᱮ ᱤᱥᱤᱱ ᱵᱟᱲᱟ ᱠᱮᱫᱟ ᱥᱮ ᱮᱠᱷᱚᱱᱚ ᱟᱹᱣᱨᱤ?
ᱦᱳᱭ ᱫᱟᱠᱟ ᱠᱚᱞᱮ ᱤᱥᱤᱱ ᱵᱟᱲᱟ ᱠᱮᱜ-ᱟ ᱟᱫᱚ ᱚᱱᱮ ᱛᱚᱨᱦᱚᱜ ᱜᱚᱹᱭ ᱞᱮ ᱫᱩᱠᱟᱹᱱᱟ ᱛᱚ ᱛᱮᱦᱮᱱ ᱦᱚᱸ ᱟᱫᱚᱼᱼ ᱠᱚᱲᱟ ᱠᱚᱜᱮ ᱦᱟᱱᱛᱮ ᱠᱚ ᱪᱟᱞᱟᱣ ᱠᱟᱱᱟ ᱠᱟᱹᱴᱤᱜ ᱢᱟᱱᱮ ᱦᱟᱴ ᱥᱮᱜ᱾ ᱟᱫᱚᱼᱼ ᱚᱱᱮ ᱵᱟᱡᱟᱨ ᱤᱭᱟᱹ ᱥᱮᱜ ᱠᱚ ᱢᱟᱱᱮ ᱠᱚ ᱤᱭᱟᱹ ᱥᱮᱜ ᱠᱚ ᱪᱟᱞᱟᱣ ᱠᱟᱱᱟ ᱟᱨ ᱠᱤ ᱪᱚᱠ ᱥᱮᱜ᱾ ᱟᱨ ᱛᱤᱨᱮ ᱠᱚ ᱨᱩᱣᱟᱹᱲ ᱠᱟᱱᱟ ᱮᱠᱷᱚᱱᱼᱼ ᱠᱩ ᱫᱚᱦᱚ ᱜᱮ ᱨᱮᱜᱮ ᱢᱮᱱᱟᱜ ᱠᱳᱜᱮᱭᱟ ᱛᱤᱨᱮ ᱞᱮ ᱥᱟᱯᱷᱟ ᱠᱚᱣᱟ ᱛᱤ ᱨᱮᱞᱮ ᱜᱮᱼᱜᱮᱫ ᱠᱚᱣᱟ ᱩᱛᱩ ᱠᱚᱣᱟ ᱞᱮ ᱚᱱᱟ ᱠᱚᱜᱮ ᱟᱨ ᱠᱤ᱾
ᱢᱟᱱᱮ ᱯᱟᱹᱣᱨᱟᱹ ᱴᱟᱹᱣᱨᱟᱹ ᱠᱚᱯᱮ ᱧᱩᱭᱟ ᱥᱮ ᱪᱮᱜ ᱢᱟᱱᱮ ᱛᱮᱦᱮᱧ ᱢᱟᱱᱮ? ᱮᱸ ᱛᱚᱨᱚᱦᱚᱜ ᱠᱚᱯᱮ ᱜᱚᱹᱭ ᱟᱹᱜᱩᱣ ᱠᱟᱜ ᱠᱚᱣᱟ ᱢᱟᱱᱮ ᱛᱚ ᱯᱟᱹᱣᱨᱟᱹ ᱴᱟᱹᱣᱨᱟᱹ ᱠᱚ ᱫᱚᱢᱮ ᱯᱮ ᱧᱩᱭᱟ ᱛᱟᱦᱚᱞᱮ ᱛᱮᱦᱮᱧ ᱫᱚ᱾
ᱦᱳᱭ ᱦᱟᱞᱠᱟ ᱢᱚᱫᱽᱫᱷᱮ ᱧᱩ ᱦᱩᱭᱩᱜ-ᱟ ᱟᱨ ᱠᱤ᱾
ᱦᱮᱸ ‌ᱛᱟ ᱟᱪᱪᱷᱟ ᱴᱷᱤᱠ ᱜᱮᱭᱟ ᱢᱟ ᱛᱚᱵᱮ᱾